ᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ᱾ ᱜᱚᱝᱠᱮ ᱛᱟᱞᱦᱮ ᱱᱟᱯᱟᱭ ᱵᱟᱲᱟ ᱜᱮ? ᱦᱳᱭ ᱜᱚᱝᱠᱮ ᱱᱟᱯ ᱯᱟᱭ ᱵᱟᱲᱟ᱾ ᱦᱩᱸ ᱦᱩᱸ ᱦᱩᱸ᱾
ᱟᱪᱪᱷᱟ᱾ ᱟᱫᱚ ᱜᱚᱝᱠᱮ ᱞᱟᱹᱭ ᱫᱟᱞᱤᱧ ᱟᱯᱮ ᱥᱮᱫ ᱫᱟᱜ ᱡᱟᱹᱲᱤ ᱚᱠᱟᱞᱮᱠᱟ ᱦᱩᱭᱩᱜ ᱠᱟᱱᱟ?
ᱜᱚᱝᱠᱮ ᱟᱞᱚ ᱥᱮᱫ ᱫᱟᱜ ᱡᱟᱲᱤ ᱫᱚ ᱵᱟᱨ ᱫᱤᱱ ᱜᱟᱱ ᱫᱚ ᱵᱟᱭ ᱫᱟᱜ ᱡᱟᱹᱲᱤ ᱠᱟᱜ ᱞᱮᱭᱟ ᱦᱟᱸᱜ, ᱟᱫᱚ ᱱᱤᱛᱚᱜ ᱫᱚ ᱦᱟᱸᱜ ᱯᱟᱛᱚᱭ ᱯᱷᱟᱸᱠ ᱦᱟᱛᱟᱲ ᱠᱟᱫᱟ᱾ ᱟᱫᱚ ᱱᱩᱛᱩ ᱵᱟᱹᱭᱟᱢ ᱵᱟᱹᱭᱦᱟᱹᱲ ᱛᱮᱜ ᱨᱚᱦᱚᱭ ᱵᱟᱲᱟ ᱦᱳᱭ ᱠᱟᱱᱟ ᱵᱟᱹᱫᱽ ᱠᱚᱫᱚ ᱟᱣᱨᱤᱭᱟᱜᱼᱟ᱾
ᱟᱪᱪᱷᱟ᱾
ᱦᱟᱫᱚ ᱵᱟᱹᱫᱽ ᱛᱤᱥ ᱞᱮ ᱨᱚᱦᱚᱭᱫᱟ ᱦᱟᱸᱜ ᱪᱟᱸᱫᱚ ᱵᱚᱝᱜᱟ ᱛᱤᱥᱮ ᱩᱭᱦᱟᱹᱨᱟ ᱛᱚᱠᱷᱚᱱ ᱜᱮ ᱦᱟᱸᱜ ᱫᱟᱜ ᱡᱟᱹᱲᱤ ᱞᱮᱠᱷᱟᱡ ᱜᱮ ᱵᱟᱹᱫᱽ ᱦᱚᱸ ᱨᱚᱦᱚᱭ ᱠᱟᱜ ᱦᱳᱭᱳᱜᱼᱟ᱾
ᱦᱚᱸ ᱟᱪᱪᱷᱟ᱾
ᱦᱩᱸ ᱜᱚᱝᱠᱮ ᱛᱟᱦᱞᱮ ᱟᱵᱮᱱ ᱫᱚ ᱪᱮᱫ ᱞᱮᱠᱟ ᱫᱟᱜ ᱡᱟᱹᱲᱤ ᱫᱚ ᱚᱱᱛᱮ ᱫᱚ?
ᱦᱚᱝᱠᱮ ᱱᱚᱱᱛᱮ ᱢᱟ ᱫᱤᱱᱟᱹᱢ ᱜᱮᱫᱟᱜ ᱡᱟᱹᱲᱤᱭᱮᱫ᱾ ᱵᱟᱹᱫᱽ ᱵᱟᱹᱭᱦᱟᱹᱲ ᱠᱚ ᱜᱚᱴᱟ ᱪᱟᱯᱮ ᱪᱟᱵᱟ ᱠᱟᱱᱟ᱾
ᱛᱟᱞᱦᱮ ᱨᱚᱦᱚᱭ ᱠᱚᱫᱚ ᱛᱤᱱᱟᱹᱜ ᱜᱟᱱ ᱵᱮᱱ ᱥᱟᱺᱜᱤᱧ ᱵᱟᱲᱟ ᱠᱮᱫᱟ ᱾
ᱨᱚᱦᱚᱭ ᱢᱟ ᱟᱞᱮ ᱚᱱᱛᱮ ᱫᱚ ᱜᱚᱢᱠᱮ ᱥᱟᱹᱛ ᱪᱟᱵᱟ ᱠᱟᱱᱟ ᱢᱟᱱᱮ ᱢᱩᱪ ᱪᱮᱫᱟ ᱠᱟᱱᱟ ᱵᱟᱹᱨᱥᱤᱝ ᱯᱮ ᱢᱟᱦᱟ ᱞᱟᱦᱟ ᱾
ᱦᱮᱸ ᱜᱚᱢᱠᱮ ᱦᱮᱸ
ᱟᱫᱚᱞᱤᱧ ᱞᱟᱹᱭᱫᱟ ᱜᱚᱢᱠᱮ ᱾
ᱞᱟᱹᱭ ᱵᱤᱱ
ᱟᱯᱮ ᱥᱮᱜ ᱫᱚ ᱚᱱᱠᱟ ᱫᱟᱜ ᱡᱟᱹᱲᱤ ᱵᱷᱚᱨᱥᱟ ᱜᱮᱥᱮ ᱚᱱᱠᱟ ᱥᱟᱞᱢᱟᱨᱥᱟᱞ ᱠᱚᱦᱚᱸ ᱢᱮᱱᱟᱜᱼᱟ ᱾
ᱵᱟᱝ ᱜᱚᱝᱠᱮ ᱟᱞᱮ ᱫᱚ ᱪᱟᱸᱫᱳ ᱵᱚᱸᱜᱟ ᱟᱥᱟ ᱵᱷᱚᱨᱥᱟ ᱨᱮᱜᱮ ᱢᱮᱱᱟᱜ ᱞᱮᱭᱟ ᱾ ᱳᱝᱠᱳᱱᱳ ᱥᱟᱱ ᱢᱟᱨᱥᱟᱞ ᱠᱚᱫᱚ ᱵᱟᱝ ᱟᱞᱮ ᱫᱚ ᱪᱟᱸᱫᱳ ᱵᱚᱸᱜᱟ ᱡᱩᱫᱤ ᱫᱟᱭᱟ ᱫᱩᱞᱟᱹᱲ ᱛᱮ ᱫᱟᱜ ᱮ ᱡᱟᱹᱲᱤ ᱞᱮᱭᱟ ᱛᱟᱦᱮᱞᱮ ᱠᱷᱟᱱ ᱫᱚ ᱟᱞᱮᱭᱟᱜ ᱥᱚᱝᱥᱟᱨ ᱢᱚᱡᱽ ᱛᱮ ᱪᱟᱞᱟᱜᱼᱟ ᱵᱟᱠᱷᱟᱡ ᱫᱚ ᱚᱱᱠᱟ ᱟᱠᱟᱞ ᱵᱟᱲᱟ ᱞᱮᱠᱷᱟᱡ ᱫ ᱟᱞᱮ ᱫᱚ ᱵᱟᱝᱞᱮ ᱨᱚᱦᱚᱭ ᱫᱟᱲᱮᱭᱟᱜᱼᱟ
ᱦᱩ
ᱟᱪᱪᱷᱟ ᱢᱟᱱᱮ ᱟᱯᱮ ᱫᱚ ᱫᱟᱜ ᱡᱟᱹᱲᱤ ᱵᱷᱚᱨᱥᱟ ᱜᱮ ᱵᱟᱝ ᱜᱚᱝᱠᱮ? ᱢᱟᱱᱮ ᱫᱟᱜ ᱡᱟᱹᱲᱤ ᱵᱟᱝ ᱦᱩᱭ ᱞᱮᱠᱷᱟᱡ ᱟᱹᱰᱤ ᱟᱱᱟᱴ ᱨᱮᱯᱮ ᱯᱟᱲᱟᱜᱼᱟ
ᱦᱳᱭ ᱦᱳᱭ ᱦᱳᱭ ᱟᱹᱰᱤ ᱟᱱᱟᱴ ᱢᱟᱱᱮ ᱟᱹᱰᱤ ᱦᱟᱞ ᱟᱞᱮᱞᱮ ᱯᱟᱲᱟᱣ ᱜᱚᱫᱚᱜ ᱜᱮᱭᱟ
ᱦ
ᱟᱨ ᱵᱟᱸᱫᱽᱷ ᱠᱚᱨᱮᱱᱟᱜ ᱯᱩᱠᱷᱨᱤ ᱠᱚᱨᱮᱱᱟᱜ ᱫᱟᱜ ᱦᱚᱸ ᱫᱚᱢᱮ ᱮᱠᱴᱟ ᱫᱚ ᱵᱟᱝ ᱛᱟᱦᱮᱱᱟ ᱥᱮ ᱫ ᱵᱟᱭ ᱫᱟᱜ ᱡᱟᱲᱤ ᱞᱮᱠᱷᱟᱱᱡ ᱫᱚ ᱟ ᱚᱱᱟ ᱦᱚᱛ ᱛᱮ ᱵᱟᱸᱫ ᱠᱚᱨᱮ ᱯᱩᱠᱷᱨᱤ ᱠᱚᱨᱮᱱᱟᱜ ᱤᱭᱟᱹ ᱛᱮᱦᱚᱸ ᱨᱚᱦᱚᱭ ᱦᱚᱸ ᱵᱟᱝ ᱜᱟᱱᱚᱜ ᱠᱟᱱᱟ ᱢᱚᱸᱡᱽᱛᱮ ᱟᱫᱚ ᱚᱱᱟ ᱦᱚᱛᱮᱜ ᱛᱮ ᱟᱫᱚ ᱱᱤᱭᱟᱹ ᱢᱟᱱᱮ ᱱᱚᱜᱼᱚ ᱱᱚᱝᱠᱟ ᱠᱟᱹᱴᱤᱡ ᱮ ᱫᱟᱜ ᱵᱟᱲᱟ ᱞᱮᱠᱷᱟᱡ ᱤᱭᱟᱹ ᱵᱟᱹᱭᱦᱟᱹᱲ ᱠᱚᱫᱚ ᱨᱚᱦᱚᱭ ᱜᱟᱱᱚᱜ ᱠᱟᱱ ᱜᱮᱭᱟ ᱟᱫᱚ ᱚᱱᱟ ᱵᱟᱹᱫᱽ ᱵᱟᱝ ᱨᱚᱦᱚᱭ ᱞᱮᱠᱷᱷᱟᱡ ᱫᱚ ᱟᱫᱚ ᱵᱟᱝ ᱜᱟᱱᱚᱜ ᱠᱟᱱᱟ ᱠᱟᱹᱴᱤᱡ ᱦᱚᱸ ᱵᱟᱹᱭᱦᱟᱹᱲ ᱨᱮᱱᱟᱜ ᱛᱮᱫᱚ ᱢᱤᱫ ᱥᱮᱨᱢᱟ ᱫᱚ ᱵᱟᱭ ᱵᱟᱝ ᱯᱟᱨᱚᱢᱚᱜᱼᱟ ᱦᱮᱸ ᱦᱩᱸ ᱜᱚᱝᱠᱮ ᱛᱟᱦᱚᱞᱮ, ᱟᱵᱮᱱ ᱫᱚᱵᱤᱱ ᱡᱚᱢ ᱵᱟᱲᱟ ᱠᱮᱜᱼᱟ?
ᱟᱹᱣᱨᱤ ᱜᱚᱝᱠᱮ ᱡᱚᱢ ᱵᱟᱲᱟ ᱠᱚᱫᱚ ᱟᱹᱣᱨᱤ ᱦᱩᱭᱩᱜᱼᱟ
ᱦᱳᱭ ᱦᱳᱭ ᱦᱳᱭ
ᱟᱜᱚᱝᱠᱮ, ᱟᱹᱵᱤᱱ ᱵᱤᱱ ᱡᱚᱢ ᱵᱟᱲᱟ ᱠᱮᱫᱼᱟ ᱥᱮ ᱵᱟᱝ?
ᱜᱚᱝᱠᱮ ᱟᱹᱞᱤᱧ ᱦᱚᱸ ᱟᱹᱣᱨᱤ ᱞᱤᱧ ᱡᱚᱢ ᱵᱟᱲᱟᱭᱟ ᱛᱚ ᱱᱚᱜᱼᱚᱭ ᱪᱟᱥ ᱵᱟᱥ ᱠᱷᱚᱱᱟᱜ ᱦᱮᱡ ᱠᱟᱛᱮᱜ ᱱᱚᱜᱚᱭ ᱫᱩᱲᱩᱵ ᱵᱟᱲᱟ ᱦᱩᱭᱩ ᱟᱠᱟᱱᱟ ᱤᱥᱤᱱ ᱵᱟᱥᱟᱝ ᱠᱚ ᱫᱷᱩᱨᱟᱹᱣ ᱟᱠᱟᱱᱟ ᱜᱷᱟᱨᱚᱡᱽ ᱨᱮᱱ ᱦᱚᱸ
ᱟᱪᱪᱷᱟ ᱟᱪᱪᱷᱟ ᱱᱟᱯᱟᱭ ᱜᱮ ᱦᱮᱸ
ᱜᱷᱟᱨᱡᱽ ᱨᱮᱱ ᱦᱚᱲ ᱫᱚ ᱱᱟᱯᱟᱭ ᱜᱮᱭᱟ ᱠᱚ?
ᱦᱳᱭ ᱦᱳᱭ ᱜᱷᱟᱨᱚᱸᱡᱽ ᱨᱮᱱ ᱡᱚᱛᱚ ᱜᱮ ᱱᱟᱯᱟᱭ ᱜᱮ, ᱪᱟᱸᱫᱚ ᱵᱚᱸᱜᱟᱣᱟᱜ ᱫᱚᱟᱭ ᱫᱩᱞᱟᱹᱲ ᱛᱮ
ᱦᱮᱸ?
ᱮ ᱪᱟᱸᱫᱳ‌ ᱵᱚᱸᱜᱟᱣᱟᱜ ᱫᱟᱭᱟ ᱫᱩᱞᱟᱹᱲ ᱛᱮ ᱜᱷᱟᱨᱚᱧᱡᱽ ᱨᱮᱱ ᱡᱷᱚᱛᱚ ᱦᱚᱲ ᱜᱮ ᱱᱟᱯᱟᱭ ᱜᱮ ᱢᱮᱱᱟᱜ ᱟᱠᱟᱫ ᱠᱚᱣᱟ
ᱦᱳᱭ ᱦᱳᱭ ᱦᱳᱭ ᱦᱳᱭ
ᱟᱵᱤᱨ ᱨᱮᱱ ᱦᱚᱸ ᱜᱷᱟᱨᱚᱸᱧᱡᱽ ᱨᱮᱱ ᱱᱟᱯᱟᱭ ᱜᱮ ᱢᱮᱱᱟᱜ ᱟᱠᱟᱟᱜ ᱠᱚᱣᱟ?
ᱦᱳᱭ ᱜᱚᱝᱠᱮ ᱱᱟᱯᱟᱭ ᱜᱮ ᱢᱮᱱᱟᱜ ᱠᱚᱣᱟ ᱱᱤᱛᱳᱜ ᱫᱚ
ᱱᱚᱣᱟ ᱪᱟᱥᱵᱟᱥ ᱜᱮ ᱛᱤᱥᱞᱮ ᱯᱩᱨᱟᱹᱣᱮᱫᱼᱟ ᱤᱱᱟᱹᱠᱷᱟᱱ ᱠᱟᱹᱴᱤᱡ ᱢᱚᱱᱮ ᱡᱤᱣᱤ ᱥᱟᱱᱛᱤ ᱧᱚᱜ ᱟᱹᱭᱠᱟᱹᱜᱼᱟ
ᱦᱳᱭ ᱦᱳᱭ ᱦᱸ ᱛᱚ ᱪᱟᱥᱵᱟᱥ ᱢᱟ ᱵᱟᱢ ᱜᱩᱲᱭᱟᱹᱣ ᱞᱮᱠᱷᱟᱱ ᱢᱚᱱᱮ ᱠᱚᱨᱮ ᱦᱚᱸ ᱨᱟᱹᱥᱠᱟᱹ ᱠᱚ ᱵᱟᱝ
ᱦᱳᱭ ᱦᱳᱭ ᱦᱳᱭ ᱢᱮᱫ ᱨᱮ ᱢᱤᱫ ᱧᱤᱫᱟᱹ ᱢᱮᱫ ᱨᱮ ᱡᱟᱹᱯᱤᱫ ᱵᱟᱝ ᱵᱟᱹᱱᱩᱜᱼᱟ ᱚᱱᱠᱟ, ᱢᱟᱱᱮ ᱩᱭᱦᱟᱹᱨ ᱜᱷᱟᱱ ᱜᱷᱚᱱ ᱦᱤᱡᱩᱜᱼᱟ ᱛᱤᱥᱤᱧ ᱯᱩᱨᱟ. ᱣᱟ ᱾ ᱛᱤᱥ ᱵᱟᱝ, ᱦᱩᱸ
ᱦᱮᱸ ᱦᱮᱸ ᱜᱚᱢᱠᱮ ᱛᱟᱦᱚᱞᱮ ᱟᱯᱮ ᱫᱚ ᱟᱯᱮ ᱫᱚ ᱛᱤᱱᱟᱹᱜ ᱞᱟᱦᱟ ᱯᱮ ᱯᱩᱨᱟᱹᱣ ᱵᱟᱲᱟ ᱠᱟᱟᱜᱼᱟ ᱪᱟᱥ ᱵᱟᱥ ᱫᱚ?
ᱦᱳᱭ ᱜᱚᱝᱠᱮ ᱦᱩᱭᱱᱟ ᱯᱮ ᱯᱩᱱ ᱢᱟᱦᱟ ᱞᱟᱦᱟ ᱾ ᱜᱩᱲᱭᱟᱹᱣ ᱪᱟᱵᱟᱣ ᱠᱟᱱᱟᱞᱮ᱾
ᱦᱳᱭ ᱦᱳᱭ ᱦᱮᱸ ᱜᱚᱝᱠᱮ, ᱛᱟᱦᱚᱞᱮ ᱡᱟᱦᱟᱱᱟᱜ ᱢᱤᱫᱴᱮᱱ ᱠᱩᱠᱩᱞᱤ ᱵᱮᱱ ᱫᱚᱦᱚᱭᱟ?
ᱦᱳᱭ ᱦᱳᱭ ᱜᱚᱝᱠᱮ ᱞᱟᱹᱭ ᱫᱟᱞᱤᱧ ᱡᱟᱦᱟᱸ ᱞᱟᱹᱴᱩ ᱵᱚᱦᱚᱜ ᱠᱚ ᱜᱚᱝᱠᱮ ᱠᱚ ᱡᱟᱦᱟᱸ ᱟᱞᱟᱝ ᱛᱟᱞᱟᱨᱮ ᱡᱟᱦᱟᱸ ᱚᱠᱛᱚ ᱠᱚ ᱮᱢ ᱠᱟᱜ ᱞᱟᱝᱟ
ᱦᱳᱭ ᱦᱳᱭ ᱦᱳᱭ ᱦᱮ
ᱚᱱᱟ ᱚᱠᱛᱚ ᱢᱩᱫᱽᱨᱮ ᱪᱟᱥ ᱵᱟᱥ ᱞᱤᱭᱮ ᱠᱟᱹᱴᱤᱜ ᱜᱟᱞᱢᱟᱨᱟᱣ ᱞᱮᱠᱷᱟᱡ ᱱᱟᱯᱟᱭ ᱠᱚᱜᱼᱟ᱾
ᱦᱮᱸ ᱜᱚᱢᱠᱮ ᱛᱟᱦᱚᱞᱮ ᱞᱟᱹᱭ ᱵᱮᱱ ᱪᱮᱫ ᱞᱮᱠᱟᱱ ᱪᱟᱥᱵᱟᱥ
ᱟᱫᱚ ᱜᱚᱝᱠᱮ ᱞᱤᱧ ᱞᱟᱹᱭ ᱫᱟ ᱟᱯᱮ ᱚᱱᱛᱮ ᱫᱚ ᱠᱷᱟᱹᱞᱤ ᱦᱩᱲᱩ ᱪᱟᱥ ᱜᱮ ᱦᱩᱭᱩᱜ-ᱟ ᱥᱮ ᱟᱨᱦᱚᱸ ᱮᱢᱟᱱᱟᱜ ᱠᱚ ᱪᱟᱥ ᱦᱩᱭᱩᱜᱼᱟ ᱟᱲᱟᱜ ᱠᱚ ᱟᱱᱟᱡᱯᱟᱹᱛᱤ ᱠᱚ?
ᱦᱮᱸ ᱦᱮᱸ ᱦᱮᱸ ᱜᱚᱝᱠᱮ᱾ ᱱᱚᱛᱮ ᱫᱚ ᱢᱟᱱᱮ ᱦᱩᱲᱩ ᱪᱟᱥᱵᱟᱥ ᱟᱨ ᱥᱚᱵᱡᱤ ᱠᱚᱦᱚᱸ ᱪᱟᱥᱵᱟᱥ ᱦᱩᱭᱩᱜ ᱜᱮᱭᱟ᱾ ᱥᱚᱵᱡᱤ ᱵᱚᱞᱛᱮ ᱱᱤᱛᱚᱜ ᱫᱚ ᱚᱱᱟ ᱵᱚᱨᱵᱚᱴᱤ ᱠᱚ,
ᱦᱳᱭ᱾
ᱪᱟᱥ ᱦᱩᱭ ᱠᱟᱱᱟ, ᱟᱰᱤ ᱟᱰᱤ ᱟᱢᱫᱟ ᱟᱢᱫᱟ ᱠᱷᱮᱛᱨᱮ ᱯᱮ ᱯᱩᱱ ᱯᱮ ᱯᱩᱱ ᱠᱟᱴᱷᱟ ᱠᱚᱨᱮ ᱨᱚᱦᱚᱭ ᱦᱩᱭ ᱠᱟᱱᱟ ᱟᱫᱚ ᱚᱱᱟ ᱱᱤᱛᱳᱜ ᱟᱠᱷᱨᱤᱧ ᱞᱟᱹᱜᱤᱫ ᱜᱟᱹᱰᱤ ᱦᱟᱜ ᱛᱤᱥ ᱦᱤᱡᱩᱜᱼᱟ,
ᱦᱳᱭ ᱾
ᱦᱮᱸ ᱦᱳᱭ ᱫᱚ ᱦᱳᱭ ᱠᱟᱱᱟ ᱠᱟᱴᱤᱡ ᱫᱚ, ᱟᱫᱚ ᱟᱢᱫᱟ ᱢᱟᱱᱮ ᱩᱱᱟᱹᱜ ᱜᱟᱱ ᱫᱚ ᱦᱟᱴᱨᱮ ᱟᱠᱷᱨᱤᱧ ᱦᱚᱸ ᱵᱟᱭ ᱜᱟᱱᱚᱜ ᱠᱟᱱᱟ᱾ ᱢᱟᱱᱮ ᱪᱮᱜ ᱞᱮᱠᱟᱢ ᱟᱠᱷᱨᱤᱧᱟ ᱠᱟᱹᱴᱤᱡ ᱠᱟᱹᱴᱤᱡ ᱟᱫᱚ ᱢᱤᱫ ᱥᱟᱶᱛᱮ ᱜᱟᱹᱰᱤ ᱦᱮᱡ ᱞᱮᱱᱠᱷᱟᱱᱡ ᱫᱚ ᱢᱤᱫ ᱥᱟᱶ ᱛᱚ ᱚᱱᱟ ᱟᱠᱷᱨᱤᱧ ᱠᱟᱜ ᱦᱩᱭᱩᱜᱼᱟ᱾
ᱦᱳᱭ ᱜᱚᱢᱠᱮ ᱟᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱾
ᱦᱳᱭ ᱜᱚᱝᱠᱮ ᱛᱟᱦᱚᱞᱮ ᱜᱚᱝᱠᱮ ᱟᱹᱞᱤᱧ ᱢᱤᱫᱴᱮᱱ ᱠᱩᱠᱞᱤ ᱞᱤᱧ ᱫᱚᱦᱚᱭᱮᱜᱼᱟ᱾
ᱦᱳᱭ ᱾
ᱦᱮᱸ ᱜᱚᱝᱠᱮ ᱛᱟᱦᱚᱞᱮ ᱟᱯᱮ ᱥᱮᱫ ᱫᱚ ᱱᱤᱛᱚᱜ ᱫᱚ ᱥᱚᱵᱡᱤ ᱫᱚ ᱪᱮᱫ ᱪᱟᱥ ᱦᱩᱭᱩᱜ ᱠᱟᱱᱟ?
ᱦᱳᱭ ᱜᱚᱢᱠᱮ ᱥᱚᱵᱡᱤ ᱠᱚᱦᱚᱸ ᱪᱟᱥ ᱦᱩᱭᱩᱜᱼᱟ ᱟᱞᱮ ᱥᱮᱫ ᱫᱚ ᱱᱮᱛᱟᱨ ᱫᱚ ᱧᱮᱞᱚᱜ ᱠᱟᱱᱟ ᱱᱚᱝᱠᱟ ᱵᱚᱨᱵᱚᱴᱤ ᱡᱟᱦᱟ ᱵᱤᱱ ᱞᱟᱹᱭ ᱠᱮᱜᱼᱟ ᱟᱯᱮ ᱥᱮᱫ ᱪᱟᱥ ᱦᱩᱭᱩᱜᱼᱟ, ᱵᱚᱨᱵᱚᱴᱤ ᱥᱚᱥᱟ ᱟᱨᱚ ᱯᱚᱴᱚᱞ ᱠᱚ ᱠᱩᱸᱫᱽᱨᱤ ᱮᱢᱟᱱ ᱮᱢᱟᱱᱟᱜ ᱠᱚᱠᱚ ᱪᱟᱥ ᱜᱮᱭᱟ᱾
ᱦᱳᱭ ᱜᱚᱢᱠᱮ ᱦᱳᱭ᱾
ᱦᱩᱸ᱾ ᱱᱚᱱᱛᱮ ᱫᱚ ᱥᱚᱵᱡᱤ ᱪᱟᱥ ᱫᱚ ᱟᱹᱰᱤ ᱡᱟᱹᱥᱛᱤ ᱧᱚᱜ ᱜᱮ ᱦᱩᱭᱩᱜᱼᱟ ᱜᱚᱝᱠᱮ᱾ ᱟᱪᱪᱷᱟ ᱚᱱᱮ ᱚᱲᱟᱜ ᱡᱚᱢ ᱞᱮᱠᱟ ᱦᱚᱸ ᱪᱟᱥᱟ ᱠᱚᱣᱟ ᱟᱨ ᱚᱱᱠᱟ ᱵᱟᱡᱟᱨ ᱨᱮ ᱟᱹᱠᱷᱨᱤᱧ ᱞᱮᱠᱟ ᱦᱚᱸ᱾
ᱦᱳᱭ ᱜᱚᱝᱠᱮ ᱦᱳᱭ ᱦᱳᱭ ᱛᱟᱦᱞᱮ ᱜᱚᱢᱠᱮ ᱟᱵᱤᱱ ᱫᱚᱵᱤᱱ ᱨᱚᱦᱚᱭ ᱵᱟᱲᱟᱣ ᱠᱟᱜᱼᱟ ᱥᱮ ᱵᱟᱝ?
ᱦᱳᱭ ᱜᱚᱝᱠᱮ ᱟᱹᱞᱤᱧ ᱦᱚᱞᱤᱧ ᱨᱚᱦᱚᱭ ᱵᱟᱲᱟ ᱠᱟᱫᱟ ᱚᱱᱠᱟ ᱫᱚ ᱵᱟᱹᱞᱤᱧ ᱨᱚᱦᱚᱭ ᱠᱟᱫᱟ ᱡᱟᱦᱟᱸ ᱞᱮᱠᱟ ᱦᱟᱴ ᱨᱮ ᱦᱟᱴ ᱵᱟᱡᱟᱨ ᱠᱚᱨᱮ ᱟᱹᱠᱷᱨᱤᱧ ᱞᱮᱠᱟ ᱫᱚ ᱟᱹᱞᱤᱧ ᱫᱚ ᱚᱲᱟᱜ ᱡᱚᱢ ᱞᱮᱠᱟ ᱜᱮᱞᱤᱧ ᱪᱟᱥ ᱵᱟᱲᱟᱭᱟ᱾
ᱚ ᱚ ᱚ᱾ ᱢᱟᱱᱮ ᱞᱟᱦᱟ ᱛᱮᱫᱚ ᱵᱮᱱ ᱨᱚᱦᱚᱭ ᱵᱟᱲᱟᱭᱮᱜ ᱛᱟᱦᱮᱸᱱᱟ ᱚᱱᱠᱟ ᱢᱟᱱᱮ ᱟᱠᱷᱨᱤᱧ ᱜᱟᱱᱚᱜ ᱞᱮᱠᱟ᱾
ᱵᱟᱝ ᱵᱟᱝ ᱜᱚᱝᱠᱮ ᱟᱞᱮ ᱫᱚ ᱚᱱᱠᱟ ᱟᱹᱞᱤᱧ ᱫᱚ ᱵᱟᱞᱤᱧ ᱪᱟᱥ ᱵᱟᱲᱟ ᱠᱟᱫᱟ ᱚᱱᱠᱟ ᱵᱟᱡᱟᱨ ᱞᱮᱠᱟ ᱫᱚ ᱚᱲᱟᱜ ᱛᱤᱱᱟᱹᱜ ᱫᱚ ᱠᱤᱨᱤᱧ ᱠᱟᱛᱮᱢ ᱡᱚᱢᱟ ᱜᱚᱢᱠᱮ ᱟᱸᱜ ᱚᱲᱟᱜ ᱪᱟᱥ ᱞᱮᱠᱟ ᱜᱮᱞᱮᱧ ᱚᱲᱟᱜ ᱡᱚᱢ ᱞᱮᱠᱟ ᱜᱮᱞᱮ ᱪᱟᱥᱟ᱾
ᱦᱳᱭ ᱜᱚᱢᱠᱮ ᱦᱳᱭ ᱦᱳᱭ᱾ ᱜᱚᱢᱠᱮ ᱟᱰᱤ ᱟᱰᱤ ᱱᱟᱯᱟᱭ᱾ ᱚᱱᱟ ᱟᱸᱡᱚᱢ ᱠᱟᱛᱮᱫ᱾ ᱜᱚᱝᱠᱮ ᱦᱮᱸ ᱜᱚᱝᱠᱮ ᱞᱟᱹᱭ ᱵᱮᱱ᱾
ᱟᱫᱚᱞᱤᱧ ᱞᱟᱹᱭ ᱫᱟ ᱜᱚᱝᱠᱮ ᱚᱱᱟ ᱡᱟᱸᱦᱟ ᱱᱮᱛᱟᱨ ᱠᱚᱵᱚᱱ ᱟᱱᱟᱡ ᱯᱟᱹᱛᱤ ᱵᱚᱱ ᱨᱚᱦᱚᱭᱮᱜᱼᱟ ᱥᱮ? ᱚᱱᱟ ᱠᱚᱨᱮ ᱧᱮᱞᱚᱜ ᱠᱟᱱᱟ ᱱᱮᱛᱟᱨ ᱫᱚ ᱥᱟᱨ ᱪᱟᱯᱟᱱ ᱠᱤᱴᱱᱟᱥᱚᱠ ᱚᱱᱟ ᱥᱟᱨ ᱠᱚ ᱫᱚᱢᱮ ᱵᱚᱱ ᱮᱢᱟᱜ ᱠᱟᱱᱟ ᱵᱤᱥ ᱠᱚ ᱦᱮᱸᱥᱮ, ᱚᱱᱟ ᱠᱚ ᱛᱮ ᱫᱚ ᱟᱹᱵᱤᱱᱟᱜ ᱪᱮᱫ ᱞᱮ ᱞᱟᱹᱭ ᱢᱮᱱᱟᱜᱼᱟ ᱡᱮ ᱚᱱᱠᱟᱱᱟᱜ ᱪᱟᱥ ᱮᱸ ᱥᱟᱨ ᱪᱟᱯᱟᱱ ᱠᱚ ᱮᱢ ᱞᱟᱹᱠᱛᱤᱭᱟ ᱥᱮ ᱵᱟᱝ?
ᱦᱮᱸ ᱦᱮᱸ ᱜᱚᱝᱠᱮ ᱮᱠᱫᱚᱢ ᱡᱚᱛᱷᱟᱛ ᱠᱩᱠᱞᱤ ᱵᱮᱱ ᱮᱢ ᱠᱟᱜᱼᱟ ᱚᱱᱟ ᱨᱮᱱᱟᱜ ᱛᱮᱞᱟ ᱦᱚᱸ ᱟᱹᱞᱤ ᱞᱤᱧ ᱮᱢᱟ ᱵᱮᱱᱟ᱾
ᱦᱩᱸ᱾
ᱜᱚᱝᱠᱮ ᱚᱱᱟ ᱥᱟᱨ ᱪᱟᱯᱟᱱ ᱫᱚ ᱢᱤᱫ ᱯᱚᱠᱠᱷᱮ ᱫᱚ ᱫᱚᱢᱮ ᱵᱟᱹᱲᱤᱡ ᱜᱮᱭᱟ᱾ ᱟᱵᱚ ᱢᱟᱹᱱᱢᱤᱭᱟᱜ ᱡᱤᱭᱚᱱ ᱨᱮ᱾
ᱦᱮᱸ᱾
ᱢᱤᱫ ᱯᱚᱠᱠᱷᱮ ᱫᱚ ᱥᱟᱨ ᱪᱟᱯᱟᱱ ᱱᱤᱛᱳᱜ ᱡᱩᱜᱽ ᱨᱮᱫᱚ ᱥᱟᱨ ᱪᱟᱯᱟᱱ ᱵᱟᱢ ᱮᱢᱟᱜ ᱠᱷᱟᱡ ᱫᱚ ᱚᱱᱟ ᱢᱚᱸᱡᱽᱛᱮ ᱵᱟᱭ ᱦᱩᱭᱩᱜ ᱠᱟᱱᱟ ᱛᱤᱡᱩ ᱠᱚᱠᱚ ᱡᱚᱢᱮᱫᱼᱟ ᱮᱥᱯᱨᱮᱭᱟᱜ ᱠᱟᱱᱟ ᱵᱚᱱ ᱦᱟᱸᱱᱟ ᱱᱟᱣᱟ ᱦᱟᱸᱱᱟ ᱱᱟᱣᱟ ᱯᱷᱚᱲᱚᱱ ᱤᱭᱟᱹ ᱵᱤᱥ ᱠᱚᱛᱮ ᱟᱫᱚ ᱚᱱᱟ ᱡᱩᱫᱤ ᱟᱵᱚ ᱠᱟᱹᱴᱤᱡ ᱠᱚᱢ ᱛᱮᱵᱚᱱ ᱠᱚᱢ ᱫᱷᱟᱨᱟ ᱧᱚᱜ ᱵᱚᱱ ᱮᱢᱟᱜᱼᱟ ᱛᱟᱦᱚᱞᱮ ᱚᱱᱟ ᱫᱚ ᱱᱟᱯᱟᱭᱚᱜᱼᱟ, ᱢᱟᱱᱮ ᱛᱤᱡᱩ ᱠᱚ ᱠᱟᱹᱴᱤᱡ ᱠᱚ ᱜᱚᱡᱚᱜ ᱢᱟ᱾ ᱢᱟᱱᱮ ᱟᱵᱚ ᱫᱚ ᱮᱢᱚᱱ ᱵᱚᱱ ᱮᱢᱟᱜᱼᱟ ᱡᱟᱹᱥᱛᱤ ᱠᱟᱭᱛᱮ ᱢᱟᱱᱮ ᱛᱮᱦᱮᱧ ᱵᱚᱱ ᱮᱢᱟ ᱫᱟ ᱜᱟ ᱢᱤᱫ ᱫᱤᱱ ᱵᱫᱮ ᱟᱨᱚ ᱵᱚᱱ ᱮᱢᱟ ᱟᱨ ᱟᱠᱷᱨᱤᱧᱟᱵᱚᱱ ᱡᱩᱫᱤ, ᱛᱟᱦᱚᱞᱮ ᱚᱱᱟ ᱟᱨᱚ ᱟᱠᱷᱨᱤᱧ ᱞᱟᱦᱟ ᱵᱟᱨᱫᱤᱱ ᱞᱟᱦᱟ ᱟᱨᱚ ᱵᱚᱱ ᱮᱢᱟᱜᱼᱟ ᱠᱤᱱᱛᱩ ᱚᱱᱟ ᱵᱟᱨᱫᱤᱱ ᱛᱮᱫᱚ ᱵᱤᱥ ᱵᱟᱭ ᱪᱟᱵᱟᱥᱮ ᱦᱮᱸ ᱾ ᱟᱫᱚ ᱚᱱᱠᱟ ᱠᱟᱛᱮᱜ ᱵᱚᱱ ᱟᱠᱷᱨᱤᱧᱟ ᱟᱨ ᱟᱵᱚ ᱵᱚᱱ ᱚᱱᱟ ᱵᱚᱱ ᱠᱤᱨᱤᱧᱟᱵᱚᱱ ᱩᱱᱫᱚ ᱵᱤᱥ ᱮᱢ ᱡᱟᱦᱟᱸ ᱥᱚᱵᱡᱤ ᱚᱱᱟ ᱫᱚ ᱟᱹᱰᱤ ᱥᱚᱠᱛᱚ ᱢᱚᱠᱛᱚ ᱜᱮ ᱛᱟᱦᱮᱸᱱᱟ ᱟᱨ ᱧᱮᱞ ᱢᱮ ᱵᱟᱨ ᱫᱤᱱ ᱛᱮ ᱚᱱᱟ ᱟᱢ ᱟᱹᱜᱩ ᱠᱟᱛᱮᱫ ᱚᱲᱟᱜ ᱨᱮ ᱚᱱᱟ ᱫᱚ ᱧᱮᱞ ᱢᱮ ᱟᱫᱚ ᱜᱚᱥᱚᱜᱼᱟ ᱪᱤᱠᱟᱹᱜᱼᱟ ᱥᱮᱭᱟᱜᱼᱟ᱾
ᱦᱳᱭ᱾
ᱦᱳᱭ ᱚᱱᱟ ᱠᱷᱟᱹᱛᱤᱨ ᱛᱮ ᱵᱮᱥᱤ ᱵᱤᱥ ᱮᱢ ᱞᱮᱠᱷᱟᱡ ᱫᱚ ᱟᱹᱰᱤ ᱠᱷᱟᱨᱟᱯ ᱜᱮᱭᱟ᱾ ᱟᱨ ᱟᱵᱚ ᱵᱚᱱ ᱡᱚᱢ ᱫᱟ ᱠᱤᱱᱛᱩ ᱟᱵᱚᱣᱟᱜ ᱦᱚᱲᱢᱚ ᱨᱮ ᱟᱹᱰᱤ ᱢᱟᱨᱟᱝ ᱮᱯᱷᱮᱠᱴ ᱦᱤᱡᱩᱜ ᱠᱟᱱᱟ ᱚᱱᱟ ᱦᱚᱛᱮᱜ ᱛᱮ᱾
ᱦᱳᱭ ᱮᱠᱫᱚᱢ ᱜᱚᱢᱠᱮ ᱡᱚᱛᱷᱟᱛ ᱠᱟᱛᱷᱟ ᱵᱤᱱ ᱞᱟᱹᱭ ᱟᱠᱟᱫᱼᱟ᱾
ᱦᱮᱸ ᱟᱫᱚ ᱡᱩᱚᱫᱤ ᱵᱚᱱ ᱮᱢᱟᱜ ᱠᱟᱱ ᱜᱮᱭᱟ ᱛᱟᱦᱚᱞᱮ ᱠᱚᱢ ᱥᱚᱢ ᱵᱚᱱ ᱮᱢᱟᱜ ᱢᱟ᱾ ᱡᱟᱹᱥᱛᱤ ᱵᱟᱵᱚᱱ ᱮᱢ ᱞᱮᱠᱷᱟᱡ ᱫᱚ ᱱᱟᱯᱟᱭᱚᱜᱼᱟ᱾
ᱦᱳᱭ,
ᱦᱮᱸ ᱜᱚᱝᱠᱮ ᱡᱚᱠᱷᱚᱱ ᱟᱯᱮ ᱠᱚᱨᱮ ᱚᱱᱟ ᱩᱱᱟᱹᱜ ᱠᱚ ᱪᱟᱥ ᱵᱟᱲᱟᱭᱼᱟ ᱦᱮᱸ ᱦᱮᱸ ᱚᱱᱟ ᱥᱟᱨ ᱪᱟᱯᱟᱱ ᱫᱚᱠᱚ ᱮᱢᱟᱜ ᱠᱟᱱ ᱜᱮᱭᱟ ᱛᱟᱦᱚᱞᱮ ᱵᱟᱝ ᱥᱮ ᱪᱮᱫᱮᱠᱟ?
ᱦᱳᱭ ᱦᱳᱭ ᱜᱚᱝᱠᱮ ᱟᱹᱞᱤᱧ ᱥᱮᱫ ᱫᱚᱞᱤᱧ ᱞᱟᱹᱭᱮᱫ ᱫᱚ ᱢᱟᱱᱮ ᱥᱟᱨ ᱪᱟ ᱪᱟᱯᱟᱱ ᱠᱚᱫᱚ ᱟᱹᱰᱤ ᱡᱟᱹᱥᱛᱤ ᱠᱟᱭ ᱛᱮᱠᱚ ᱮᱟᱜᱼᱟ ᱟᱞᱮ ᱟᱹᱞᱤᱧ ᱫᱚ ᱚᱱᱠᱟ ᱵᱞᱤᱧ ᱮᱢ ᱚᱱᱠᱟ ᱟᱞᱤᱧ ᱫᱚ ᱚᱲᱟᱜ ᱠᱚᱨᱮᱱᱟᱜ ᱚᱱᱟ ᱜᱩᱨᱤᱡ ᱠᱚᱛᱮ ᱜᱮᱞᱤᱧ ᱪᱟᱥ ᱵᱟᱲᱟ ᱟᱠᱟᱫᱟ᱾ ᱢᱮᱱᱠᱷᱟᱱ ᱞᱤᱧ ᱧᱮᱞ ᱵᱟᱲᱟ ᱟᱠᱟᱫ ᱠᱚᱣᱟ ᱡᱮ ᱩᱱᱠᱩ ᱫᱤᱠᱩ ᱪᱷᱟᱹᱛᱤᱠ ᱠᱚ ᱡᱟᱦᱟᱸᱭ ᱢᱮᱱᱟᱜ ᱠᱚᱣᱟ ᱩᱱᱠᱩ ᱠᱚ ᱪᱟᱥ ᱵᱟᱲᱟᱭᱟ ᱥᱮ ᱦᱳᱭ ᱩᱱᱠᱩ ᱫᱚ ᱦᱟᱸᱜ ᱫᱚᱢᱮ ᱡᱟᱹᱥᱛᱤ ᱧᱚᱜ ᱜᱮᱠᱚ ᱮᱢᱟᱜᱼᱟ᱾
ᱦᱳᱭ, ᱜᱚᱝᱠᱮ ᱦᱳᱭ ᱦᱮᱸ
ᱡᱟᱦᱟᱸ ᱞᱮᱠᱟ ᱡᱟᱹᱥᱛᱤ ᱮᱢ ᱨᱮᱱᱟᱜ ᱠᱟᱨᱚᱱ ᱫᱚ ᱢᱟᱱᱮ ᱩᱱᱠᱩ ᱫᱚ ᱦᱟᱴ ᱵᱟᱡᱟᱨ ᱠᱚᱨᱮ ᱠᱚ ᱟᱠᱷᱨᱤᱧᱟ ᱛᱚ᱾ ᱟᱫᱚ ᱡᱟ ᱛᱮ ᱡᱟᱹᱥᱛᱤ ᱦᱩᱭᱩᱜ ᱢᱟ ᱥᱮ ᱪᱮᱦᱨᱟ ᱧᱚᱜ ᱧᱮᱞᱚᱜ ᱢᱟ, ᱧᱮᱞ ᱠᱟᱛᱮᱜ ᱠᱚ ᱦᱟᱛᱟᱣ ᱢᱟ ᱦᱮᱸᱥᱮ᱾
ᱦᱳᱭ ᱜᱚᱝᱠᱮ ᱦᱳᱭ᱾
ᱦᱮᱸ ᱟᱨ ᱡᱟᱹᱥᱛᱤ ᱧᱟᱜ ᱡᱟᱹᱥᱛᱤ ᱫᱤᱱ ᱛᱟᱦᱮᱱ ᱢᱟ᱾
ᱦᱮᱸ ᱦᱮᱸ ᱦᱮᱸ
ᱚᱱᱟ ᱠᱷᱟᱹᱛᱤᱨ ᱫᱚᱢᱮ ᱠᱚ ᱮᱢᱟᱜ ᱠᱟᱱᱟ ᱢᱮᱱᱠᱷᱟᱱ ᱚᱱᱠᱟ ᱫᱚ ᱮᱢ ᱫᱚ ᱞᱟᱹᱠᱛᱤ ᱵᱟᱝ ᱠᱟᱱᱟ ᱦᱮᱸᱥᱮ, ᱢᱟᱱᱮ ᱚᱱᱟ ᱠᱚ ᱡᱚᱢ ᱠᱟᱛᱮ ᱛᱮ ᱟᱵᱚᱣᱟᱜ ᱦᱚᱲᱢᱚ ᱠᱚᱨᱮ ᱨᱳᱜᱽ ᱟᱡᱟᱨ ᱠᱚ ᱡᱟᱹᱥᱛᱤ ᱦᱩᱭᱩᱜ ᱠᱟᱱᱟ᱾ ᱟᱨ ᱟᱵᱚ ᱵᱤᱥᱤ ᱫᱤᱱ ᱵᱟᱝᱵᱚᱱ ᱵᱟᱧᱪᱟᱜ ᱠᱟᱱᱟ ᱦᱮᱸ ᱥᱮ ᱱᱮᱛᱟᱨ ᱧᱮᱞ ᱵᱤᱱ ᱢᱟᱹᱱᱢᱤ ᱫᱚ ᱛᱤᱱᱟᱹᱜ ᱠᱚ ᱵᱟᱧᱪᱟᱜ ᱠᱟᱱᱟ ᱧᱮᱞ ᱠᱚᱵᱤᱱ ᱥᱟᱴ ᱥᱳᱛᱛᱳᱨ ᱵᱚᱪᱷᱚᱨ ᱚᱱᱠᱟ ᱠᱚ ᱵᱟᱧᱪᱟᱜ ᱠᱟᱱᱟ᱾
ᱦᱳᱭ ᱜᱚᱝᱠᱮ ᱚᱱᱟ ᱦᱚᱸ, ᱚᱱᱟ ᱦᱚᱸ ᱜᱚᱝᱠᱮ ᱜᱠᱮ ᱟᱹᱰᱤ ᱤᱭᱟᱹ ᱨᱮᱱᱟᱜ ᱢᱟᱱᱮ ᱢᱩᱪᱟᱹᱫ ᱨᱮᱱᱟᱜ ᱵᱮᱱ ᱞᱟᱹᱭ ᱠᱮᱜᱼᱟ᱾
ᱦᱮᱸ ᱟᱫᱟ ᱞᱤᱧ ᱞᱟᱹᱭ ᱡᱮ ᱯᱟᱹᱦᱤᱞ ᱦᱚᱲ ᱫᱚ ᱧᱮᱞ ᱟᱠᱟᱫ ᱠᱚᱣᱟ ᱵᱤᱱ ᱡᱮ ᱟᱸᱡᱚᱢ ᱠᱟᱫᱟ ᱵᱤᱱ ᱥᱮ ᱟᱹᱰᱤ ᱫᱤᱱ ᱠᱚ ᱵᱟᱧᱪᱟᱣ ᱠᱚᱣᱟ ᱥᱟᱭ ᱥᱮᱨᱢᱟ ᱠᱚ ᱵᱟᱧᱪᱟᱣ ᱠᱚᱜ-ᱟ ᱦᱮᱸ ᱥᱮ? ᱟᱫᱚ ᱯᱟᱹᱦᱤᱞ ᱫᱚ ᱚᱱᱠᱟ ᱥᱟᱨ ᱪᱟᱯᱟᱱ ᱵᱟᱝ ᱛᱟᱦᱮᱸᱞᱮᱱᱟ, ᱜᱩᱨᱤᱡ ᱜᱩᱨᱤᱡ ᱰᱟᱹᱝᱨᱤ ᱜᱩᱨᱤᱡ ᱠᱟᱛᱮ ᱠᱚ ᱪᱟᱥ ᱵᱟᱲᱟᱭᱮᱫ ᱛᱟᱦᱮᱸᱱ ᱢᱮᱱᱠᱷᱟᱱ ᱯᱩᱨᱟᱹ ᱚᱱᱮ ᱵᱷᱟᱜᱮ ᱥᱩᱵᱡᱤ ᱠᱚ ᱧᱟᱢᱮᱫ ᱛᱟᱦᱮᱸᱱ᱾
ᱦᱳᱭ ᱦᱳᱭ ᱦᱳᱭ ᱟᱹᱰᱤ ᱟᱹᱰᱤ ᱡᱚᱛᱷᱟᱛ ᱛᱮᱞᱟ ᱵᱮᱱ ᱟᱹᱞᱤᱧ ᱦᱚᱞᱤᱧ ᱮᱢ ᱠᱮᱜᱼᱟ ᱟᱵᱮᱱ ᱦᱚᱸᱵᱮᱱ ᱮᱢ ᱠᱮᱜᱼᱟ ᱵᱟᱱᱟ ᱦᱚᱲᱟᱜ ᱟᱹᱰᱤ ᱢᱚᱡᱽ ᱤᱧ ᱟᱹᱭᱠᱟᱹᱣ ᱠᱮᱜᱼᱟ ᱱᱚᱣᱟ ᱛᱮᱞᱟ ᱟᱸᱡᱚᱢ ᱠᱟᱛᱮᱫ᱾ ᱠᱤᱱᱛᱩ ᱜᱚᱝᱠᱮ ᱥᱟᱱᱟᱢ ᱦᱚᱲ ᱫᱚ ᱱᱚᱣᱟ ᱫᱚ ᱵᱟᱵᱚᱱ ᱵᱩᱡᱷᱟᱹᱣᱫᱟ᱾ ᱡᱟᱦᱟᱸᱭ ᱠᱚᱵᱚᱱ ᱵᱩᱡᱷᱟᱹᱣ ᱮᱫᱟ ᱩᱱᱠᱩ ᱠᱚᱢᱟᱵᱚᱱ ᱠᱟᱹᱢᱤᱭᱮᱫ ᱜᱮᱭᱟ ᱚᱱᱠᱟ᱾ ᱚᱲᱟᱜ ᱡᱚᱢ ᱨᱮᱫᱚ ᱠᱤᱱᱛᱩ ᱜᱚᱝᱠᱮ ᱠᱮ ᱟᱹᱞᱤᱧ ᱫᱚᱞᱤᱧ ᱞᱟᱹᱭᱟ ᱵᱤᱱᱟᱹ ᱥᱟᱨ ᱪᱟᱯᱟᱱ ᱛᱮ ᱡᱩᱫᱤ ᱵᱮᱱ ᱫᱟᱲᱮᱭᱟᱜᱼᱟ, ᱟᱹᱰᱤ ᱱᱟᱯᱟᱭᱚᱜᱼᱟ ᱚᱱᱟ
ᱦᱳᱭ ᱦᱳᱭ,
ᱛᱚᱠᱷᱱ ᱡᱩᱫᱤ ᱵᱮᱥᱤ ᱵᱮᱱ ᱮᱢᱟᱜᱼᱟ ᱛᱟᱦᱚᱞᱮ ᱚᱲᱟᱜ ᱡᱚᱢ ᱞᱟᱹᱜᱤᱫ ᱛᱟᱦᱞᱮ ᱟᱵᱮᱱ ᱨᱮᱱ ᱡᱟᱦᱟᱸ ᱟᱵᱮᱱ ᱜᱮᱵᱮᱱ ᱵᱟᱹᱲᱤᱡ ᱪᱟᱞᱟᱜᱼᱟ ᱚᱱᱟ ᱫᱚ᱾
ᱡᱟᱦᱟᱸ ᱛᱤᱱᱟᱹᱜ ᱵᱮᱱ ᱫᱟᱲᱮᱭᱟᱜᱼᱟ ᱡᱟᱦᱟᱸᱱᱟᱜ ᱜᱩᱨᱤᱡ ᱠᱚ ᱞᱮᱱᱰᱮᱫ ᱦᱟᱥᱟ ᱠᱚ ᱡᱟᱦᱟᱸ ᱛᱤᱱᱟᱹᱜ ᱵᱮᱱ ᱮᱢ ᱫᱟᱲᱮᱭᱟᱜᱼᱟ᱾ ᱚᱱᱟ ᱟᱹᱰᱤ ᱱᱟᱯᱟᱭᱚᱜᱼᱟ ᱚᱲᱟᱜ ᱡᱚᱢ ᱞᱟᱹᱜᱤᱫ ᱫᱚ ᱥᱟᱨ ᱪᱟᱯᱟᱱ ᱫᱚ ᱟᱞᱚᱵᱮᱱ ᱵᱮᱵᱚᱦᱟᱨᱟ ᱟᱨ ᱟᱵᱮᱱ ᱨᱮᱱ ᱡᱟᱦᱟᱸ ᱦᱮ ᱯᱩᱲᱥᱤ ᱠᱚᱨᱮᱱ ᱫᱟᱹᱭ ᱫᱟᱫᱟ ᱛᱟᱠᱚ ᱢᱮᱱᱟᱜ ᱠᱚ ᱥᱟᱱᱟᱢ ᱦᱚᱲ ᱜᱮᱵᱮᱱ ᱞᱟᱹᱭ ᱟᱠᱚᱣᱟ᱾ ᱦᱮᱸ ᱚᱲᱟᱜ ᱡᱚᱢ ᱞᱟᱹᱜᱤᱫ ᱫᱚ ᱥᱟᱨ ᱪᱟᱯᱟᱱ ᱫᱚ ᱵᱟᱵᱚᱱ ᱵᱮᱵᱚᱦᱟᱨᱟ ᱢᱮᱱᱛᱮ᱾ ᱦᱳᱭ ᱜᱢᱚᱠᱮ᱾
ᱟᱹᱞᱤᱧ ᱦᱚᱸ ᱮᱠᱵᱟᱨᱮ ᱟᱹᱵᱤᱱᱟᱜ ᱡᱟᱦᱟᱸ ᱞᱟᱹᱭ ᱠᱟᱛᱷᱟ ᱵᱤᱱ ᱞᱟᱹᱭ ᱠᱮᱜᱼᱟ ᱚᱱᱟᱛᱮ ᱥᱚᱦᱚᱢᱚᱛ ᱜᱮᱭᱟᱞᱤᱧ᱾ ᱦᱮᱸᱥᱮ ᱢᱟᱱᱮ ᱟᱨ ᱩᱱᱠᱩ ᱡᱷᱚᱛᱚ ᱦᱚᱲ ᱠᱚ ᱵᱩᱡᱷᱟᱹᱣ ᱞᱮᱠᱷᱟᱱ ᱢᱟ ᱱᱟᱯ ᱯᱟᱭ ᱠᱚᱜ ᱜᱮᱭᱟ ᱦᱮᱸ ᱥᱮ ᱢᱮᱱᱠᱷᱟᱱ ᱡᱚᱛᱚ ᱦᱟᱲ ᱫᱚ ᱚᱱᱟ ᱠᱟᱹᱣᱰᱤ ᱢᱟ ᱡᱟᱹᱥᱛᱤ ᱧᱚᱜ ᱠᱟᱹᱣᱰᱤ ᱟᱨᱡᱟᱣ ᱪᱚᱠᱠᱚᱨ ᱨᱮᱥᱮ ᱢᱟᱱᱮ ᱵᱟᱹᱲᱤᱡ ᱵᱟᱹᱲᱤᱡ ᱥᱚᱵᱽᱡᱤ ᱠᱚᱠᱚ ᱟᱹᱠᱷᱨᱤᱧ ᱮᱫᱟ ᱢᱟᱱᱮ᱾ ᱵᱤᱥ ᱞᱮᱠᱟᱱ ᱥᱚᱵᱡᱤ ᱠᱚᱠᱚ ᱟᱹᱠᱷᱨᱤᱧ ᱮᱫᱟ ᱡᱟᱦᱟᱸ ᱫᱚ ᱡᱚᱢ ᱠᱟᱛᱮ ᱟᱵᱚᱣᱟᱜ ᱦᱚᱲᱢᱚ ᱠᱚᱨᱮ ᱦᱚᱸ ᱨᱳᱜᱽ ᱟᱡᱟᱨ ᱠᱚ ᱡᱟᱹᱥᱛᱤ ᱦᱩᱭᱩᱜ ᱠᱟᱱᱟ᱾
ᱦᱳᱭ ᱜᱚᱢᱠᱮ ᱦᱳᱭ ᱦᱳᱭ ᱦᱳᱭ ᱚᱱᱟ
ᱡᱷᱚᱛᱚ ᱦᱚᱲ ᱠᱚ ᱵᱩᱡ ᱫᱟᱲᱮ ᱠᱮᱭᱟ ᱛᱟᱦᱚᱞᱮ ᱠᱷᱟᱱ ᱟᱹᱰᱤ ᱱᱟᱯᱟᱭ ᱠᱚᱜᱼᱟ ᱦᱮᱸ ᱥᱮ᱾
ᱦᱳᱭ ᱜᱚᱝᱠᱮ ᱦᱮᱸ ᱦᱮᱸ᱾ ᱟᱵᱮᱱ ᱤᱧᱟᱹᱜ ᱛᱮᱞᱟ ᱟᱸᱡᱚᱢ ᱠᱟᱛᱮᱫ ᱱᱟᱯᱟᱭ ᱵᱮᱱ ᱵᱩᱡᱷᱟᱹᱣ ᱠᱮᱜᱼᱟ᱾
ᱦᱳᱭ ᱦᱳᱭ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ ᱡᱟᱦᱟᱸ ᱠᱚᱵᱤᱱ ᱞᱟᱹᱭ ᱠᱜᱼᱟ ᱥᱮ, ᱚᱱᱟ ᱠᱚ ᱟᱸᱡᱚᱢ ᱠᱟᱛ ᱟᱹᱰᱤ ᱵᱤᱱ ᱥᱟᱞᱟᱜ ᱜᱟᱞᱢᱟᱨᱟᱣ ᱠᱟᱛᱮᱫ ᱦᱚᱸ ᱟᱹᱰᱤ ᱢᱚᱸᱡᱽ ᱜᱤᱧ ᱵᱩᱡᱷᱟᱹᱣ ᱠᱮᱜᱼᱟ᱾
ᱦᱮᱸ ᱦᱮᱸ ᱜᱚᱝᱠᱮ ᱛᱚ ᱥᱟᱹᱜᱩᱱ ᱧᱤᱫᱟᱹ᱾